ᱦᱮᱞᱳ ᱫᱤᱫᱤ ᱡᱚᱦᱟᱨ ᱜᱮ
ᱦᱮᱸ ᱢᱟᱹᱭ ᱡᱚᱦᱟᱨ ᱜᱮ ᱪᱮᱫ ᱠᱚᱢ ᱪᱤᱠᱟᱹ ᱵᱟᱲᱟᱭᱫᱟ ᱱᱤᱛᱚᱜ ᱫᱚ
ᱪᱮᱫ ᱦᱚᱵᱟᱝ ᱜᱮ ᱱᱤᱛᱚᱜ ᱫᱚ ᱦᱚᱜᱼᱚᱭ ᱫᱩᱲᱩᱵ ᱵᱟᱲᱟ ᱦᱳᱭ ᱠᱟᱱᱟ
ᱛᱩᱯᱩ ᱵᱟᱲᱟᱭ ᱱᱟᱢ ᱟᱨ ᱡᱚᱢ ᱵᱟᱲᱟ ᱜᱚᱫ ᱠᱮᱫᱟᱢ
ᱛᱳᱯᱳ ᱵᱟᱲᱟ ᱠᱚᱫᱚ, ᱦᱮᱸ ᱦᱳᱭ ᱠᱟᱱᱟ ᱛᱳᱯᱳ ᱵᱟᱲᱟ ᱠᱚᱫᱚ
ᱱᱤᱛᱚᱜ ᱫᱚ ᱟᱯᱮ ᱥᱮᱫ ᱮ ᱥᱤᱛᱩᱝ ᱵᱟᱲᱟ ᱠᱟᱫᱟᱭ ᱥᱮ ᱵᱟᱝ-ᱟ
ᱱᱤᱛᱚᱜ ᱫᱚ ᱟᱞᱮ ᱥᱮᱫ ᱫᱚ ᱥᱤᱛᱳᱝ ᱠᱟᱫᱟᱭ ᱟᱫᱚ ᱟᱯᱮ ᱥᱮᱜ ᱜᱮ ᱚᱠᱟ ᱞᱮᱠᱟ
ᱦᱮᱸ ᱟᱞᱮ ᱥᱮᱫ ᱦᱚᱭ ᱥᱤᱛᱩᱝ ᱠᱟᱫᱟ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱚᱠᱟ ᱵᱮᱥ ᱵᱟᱲᱟᱭ ᱜᱮ ᱥᱮ ᱚᱠᱟ ᱞᱮᱠᱟ
ᱦᱮᱸ ᱚᱲᱟᱜ ᱦᱚᱲ ᱠᱚᱦᱚᱸ ᱱᱟᱯᱟᱭ ᱵᱟᱲᱟ ᱜᱮ ᱢᱮᱱᱟᱜ ᱠᱟᱜ ᱠᱚᱣᱟ ᱪᱟᱸᱫᱳ ᱵᱚᱸᱜᱟ ᱫᱟᱭᱟ ᱛᱮ
ᱦᱮᱸ ᱚᱱᱠᱟ ᱜᱮ ᱱᱟᱯᱟᱭ ᱨᱮᱜᱮ ᱠᱚ ᱛᱟᱦᱮᱱ ᱢᱟ ᱱᱮᱛᱟᱨ ᱡᱮ ᱨᱩᱣᱟᱹ ᱦᱟᱥᱳ ᱠᱚ ᱚᱠᱟ ᱥᱩᱢᱟᱹᱭ ᱚᱱᱠᱟ ᱞᱮᱠᱟ ᱦᱩᱭ ᱜᱚᱫᱚᱜᱼᱟ ᱚᱠᱚᱭᱮ ᱵᱟᱲᱟᱭᱟ
ᱦᱮᱸ ᱟᱫᱚ ᱟᱯᱮ ᱚᱲᱟᱜ ᱨᱮᱜᱮ ᱚᱠᱟᱞᱮ ᱞᱮᱠᱟ ᱢᱮᱱᱟᱜ ᱠᱚᱣᱟ
ᱦᱮᱸ ᱟᱞᱮ ᱦᱚᱸ ᱵᱮᱥ ᱜᱮ ᱢᱮᱱᱟᱜ ᱞᱮᱭᱟ᱾ ᱟᱨ ᱚᱲᱟᱜ ᱦᱚᱲ ᱦᱚᱸ ᱵᱮᱥ ᱜᱮ ᱢᱮᱱᱟᱜ ᱠᱚᱣᱟ᱾ ᱟᱨ ᱱᱚᱝᱠᱟ ᱜᱮᱠᱚ ᱛᱟᱦᱮᱱ ᱢᱟ ᱵᱮᱥ ᱨᱮ ᱚᱱᱟ ᱜᱮᱛᱚ ᱡᱷᱚᱛᱚ ᱦᱚᱲ ᱠᱚ ᱠᱷᱚᱡᱚᱜᱼᱟ
ᱦᱮᱸ ᱦᱮᱸ
ᱟᱫᱚ ᱚᱱᱛᱮ ᱫᱚ ᱱᱤᱛᱳᱜ ᱫᱚ ᱚᱱᱠᱟ ᱥᱤᱛᱳᱝ ᱠᱟᱜ ᱜᱮᱭᱟᱭ ᱥᱮ ᱫᱟᱜ ᱮᱫᱟᱭ ᱦᱟᱞᱠᱟ
ᱟᱞᱮ ᱥᱮᱫ ᱫᱚ ᱱᱤᱛᱳᱜ ᱫᱚ ᱥᱤᱛᱳᱝ ᱠᱟᱫᱟᱭ
ᱚ ᱟᱨ ᱤᱥᱤᱱ ᱵᱟᱲᱟ ᱠᱚᱫᱚ ᱦᱳᱭ ᱵᱟᱲᱟ ᱱᱟᱥᱮ ᱵᱟᱝᱟ
ᱤᱥᱤᱱ ᱫᱚ ᱦᱳᱭ ᱵᱟᱲᱟ ᱠᱟᱱ ᱜᱮᱭᱟ
ᱚ ᱚᱠᱚᱭ ᱟᱢ ᱚᱲᱟᱜ ᱦᱚᱲ ᱫᱚ, ᱪᱮᱫ ᱠᱚᱠᱚ ᱪᱤᱠᱟᱹ ᱵᱟᱲᱟᱭᱫᱟ?
ᱚᱲᱟᱜ ᱦᱚᱲ ᱫᱚ ᱱᱤᱛᱳᱜ ᱫᱚ ᱵᱚᱨᱛᱚᱢᱟᱱ ᱱᱟᱯᱟᱭ ᱜᱮ ᱢᱮᱱᱟᱜ ᱵᱟᱲᱟ ᱠᱚᱣᱟ ᱟᱫᱚ ᱟᱯᱮ ᱚᱲᱟᱜ ᱦᱚᱲ ᱜᱮ ᱚᱠᱟ ᱞᱮᱠᱟ?
ᱦᱮᱸ ᱱᱟᱯᱟᱭ ᱜᱮ ᱱᱤᱛᱚᱜ ᱚᱲᱟᱜ ᱠᱚᱨᱮᱜᱮ ᱢᱮᱱᱟᱜ ᱠᱚᱣᱟ ᱱᱤᱛᱚᱜ ᱢᱟ ᱪᱟᱥ ᱠᱟᱹᱢᱤ ᱨᱮᱱᱟᱜ ᱥᱤᱡᱤᱱ ᱠᱟᱱᱟ᱾ ᱟᱫᱚ ᱵᱟᱹᱫᱽ ᱠᱚᱨᱮ ᱠᱟᱹᱢᱤ ᱵᱟᱲᱟᱭ ᱫᱟᱠᱚ᱾ ᱟᱨ ᱵᱟᱹᱫᱽ ᱠᱚᱨᱮ ᱵᱟᱢ ᱠᱟᱹᱢᱤ ᱞᱮᱠᱷᱟᱱ ᱦᱚᱸ ᱪᱮᱫ ᱦᱩᱭᱩᱜᱼᱟ᱾
ᱦᱮᱸ ᱫᱤᱫᱤ ᱟᱢ ᱫᱚ ᱵᱟᱹᱫᱽ ᱠᱟᱹᱢᱤ ᱠᱚᱢ ᱠᱩᱥᱤᱭᱟᱜ ᱜᱮᱭᱟ ᱥᱮ ᱵᱟᱝ-ᱟ ᱡᱩᱫᱤᱢ ᱞᱟᱹᱭ ᱠᱮᱠᱷᱟ ᱱᱟᱯᱟᱭ ᱠᱚᱜᱼᱟ᱾
ᱦᱮᱸ ᱠᱩᱥᱤᱭᱟᱜ ᱜᱤᱭᱟᱹᱧ᱾ ᱪᱮᱫᱟᱜ ᱵᱟᱝ-ᱟ ᱟᱵᱚ ᱫᱚ ᱥᱟᱱᱛᱟᱲ ᱠᱟᱱᱟᱵᱚᱱ ᱡᱩᱫᱤ ᱪᱟᱥ ᱠᱟᱹᱢᱤ ᱜᱮ ᱵᱟᱵᱚᱱ ᱵᱟᱲᱟᱭᱟ ᱟᱫᱚ ᱪᱤᱠᱟᱹ ᱛᱮᱫᱚ ᱵᱚᱱ ᱟᱹᱥᱩᱞᱚᱜᱼᱟ᱾ ᱱᱤᱛᱳᱜ ᱫᱚ ᱡᱷᱚᱛᱚ ᱠᱟᱹᱢᱤ ᱜᱮ ᱵᱟᱲᱟᱭ ᱫᱚᱨᱠᱟᱨ, ᱨᱚᱦᱚᱭ ᱠᱟᱹᱢᱤ ᱤᱨ ᱠᱟᱹᱢᱤ ᱟᱨᱦᱚ ᱛᱤᱱᱟᱹᱜ ᱪᱟᱥ ᱠᱟᱹᱢᱤ ᱛᱤᱱᱟᱹᱜ ᱨᱚᱠᱚᱢ ᱠᱟᱹᱢᱤ ᱢᱮᱱᱟᱜᱼᱟ ᱡᱷᱚᱛᱚ ᱜᱮ ᱵᱟᱲᱟ ᱭᱚᱜᱼᱟ᱾ ᱮ ᱢᱟᱹᱭ ᱟᱫᱚ ᱟᱢ ᱫᱚᱢ ᱵᱟᱲᱟᱭᱟᱥᱮ ᱵᱟᱝ-ᱟ?
ᱦᱮᱸ ᱫᱤ ᱵᱟᱰᱟᱭ ᱫᱩᱧ ᱵᱟᱲᱟᱭ ᱜᱮᱭᱟ᱾
ᱚᱻ ᱛᱚᱵᱮ ᱤᱭᱟᱹ ᱟᱯᱮ ᱥᱮᱫ ᱫᱚ ᱟᱫᱚ ᱨᱚᱦᱚᱭ ᱠᱟᱹᱢᱤ ᱠᱚᱨᱮ ᱫᱚᱢ ᱪᱟᱞᱟᱣ ᱵᱟᱲᱟ ᱠᱟᱱᱟ ᱥᱮ ᱵᱟᱝ-ᱟ?
ᱦᱮᱸ ᱫᱤ ᱪᱟᱞᱟᱣ ᱵᱟᱲᱟ ᱠᱟᱱ ᱜᱤᱭᱟᱹᱧ ᱨᱚᱦᱚᱭ ᱠᱟᱹᱢᱤ ᱠᱚᱫᱚ᱾
ᱚ ᱱᱮᱛᱟᱨ ᱢᱟ ᱡᱟᱹᱯᱩᱫ ᱫᱤᱱ, ᱟᱨ ᱠᱟᱹᱢᱤ ᱠᱚᱦᱚᱸ ᱤᱱᱟᱹᱜ ᱥᱤᱛᱩᱝ ᱫᱚ ᱵᱟᱝ ᱵᱩᱡᱷᱟᱹᱜᱼᱟ, ᱪᱟᱞᱟᱣ ᱫᱚ ᱞᱟᱹᱠᱛᱤ ᱠᱟᱱ ᱜᱮᱭᱟ ᱚᱲᱟᱜ ᱨᱮᱭᱟ ᱱᱟ ᱥᱮ ᱜᱚᱲᱚ ᱵᱟᱲᱟ᱾ ᱵᱟᱢ ᱜᱚᱲᱚ ᱟᱠᱚ ᱠᱷᱟᱡ ᱚᱲᱟᱜ ᱦᱚᱸ, ᱛᱤᱱᱟᱹᱜ ᱠᱚ ᱮᱠᱞᱟ ᱛᱮᱠᱚ ᱠᱟᱹᱢᱤᱭᱟ᱾
ᱦᱩᱸ ᱟᱵᱚ ᱠᱩᱲᱤ ᱜᱤᱫᱽᱨᱟᱹ ᱫᱚ ᱠᱟᱹᱢᱤ ᱜᱮ ᱦᱳᱭᱳᱜ ᱛᱟᱵᱚᱱᱟ, ᱚᱱᱟᱛᱮ ᱡᱷᱚᱛᱚ ᱠᱟᱹᱢᱤ ᱜᱮ ᱥᱮᱬᱟ ᱠᱟᱜ ᱞᱟᱹᱠᱛᱤ ᱠᱟᱱᱟ᱾
ᱦᱩᱸᱻ ᱟᱫᱚᱻ ᱱᱤᱛᱚᱜ ᱫᱚ ᱟᱫᱚ ᱨᱚᱦᱚᱭ ᱠᱟᱹᱢᱤ ᱫᱚ ᱚᱱᱠᱟ ᱫᱚ ᱵᱟᱝ ᱞᱟᱜᱟᱣ ᱵᱟᱲᱟᱣ ᱟᱠᱟᱱᱟ᱾ ᱟᱫᱚ ᱡᱚᱫᱤ ᱮᱛᱚᱦᱚᱵ ᱞᱮᱱᱠᱷᱟᱡ ᱚᱠᱛᱚ ᱠᱚᱦᱚᱸ ᱵᱟᱝ ᱧᱟᱢ ᱵᱟᱲᱟᱜᱼᱟ᱾
ᱦᱩᱸ ᱱᱮᱛᱟᱨ ᱫᱤᱱ ᱫᱚ ᱟᱯᱮ ᱥᱮᱫ ᱫᱚ ᱪᱮᱫ ᱪᱮᱫ ᱥᱚᱵᱡᱤ ᱠᱚᱠᱚ ᱪᱟᱥ ᱜᱮᱭᱟ? ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜᱼᱟ᱾
ᱟᱞᱮ ᱥᱮᱫ ᱫᱚ ᱱᱮᱛᱟᱨ ᱫᱤᱱ ᱫᱚ ᱟᱭᱢᱟ ᱞᱮᱠᱟᱱ ᱥᱚᱵᱡᱤ ᱜᱮᱠᱚ ᱪᱟᱥᱟ᱾ ᱢᱮᱱᱠᱷᱟᱱ ᱵᱮᱥᱤᱨ ᱵᱟᱜᱽ ᱟᱵᱚ ᱥᱟᱱᱛᱟᱲ ᱚᱲᱟᱜ ᱠᱚᱨᱮ ᱫᱚ ᱧᱮᱞᱚᱜᱼᱟ ᱟᱨ ᱟᱞᱮ ᱦᱚᱸ ᱟᱲᱟᱜ ᱥᱟ ᱫᱟᱢ ᱠᱚᱜᱮ ᱞᱮ ᱪᱟᱥ ᱵᱟᱲᱟᱭᱟ ᱟᱨ ᱚᱱᱟ ᱠᱚᱫᱚ ᱦᱩᱭᱩᱜ ᱠᱟᱱᱟ ᱚᱱᱟ ᱠᱟᱹᱣᱨᱟᱹ ᱟᱲᱟᱜ᱾ ᱜᱟᱹᱫᱷᱟᱹᱨᱤ ᱟᱲᱟᱜ, ᱯᱩᱨᱟᱹᱭ ᱟᱲᱟᱜ, ᱛᱟᱨᱯᱚᱨᱮ ᱟᱨᱦᱚᱸ ᱟᱭᱢᱟ ᱞᱮᱠᱟᱱᱟᱜ ᱟᱲᱟᱜ ᱠᱚ᱾
ᱟᱫᱚ ᱟᱯᱮ ᱫᱚᱯᱮ ᱪᱟᱥ ᱵᱟᱲᱟᱭ ᱜᱮᱭᱟ ᱥᱮ ᱵᱟᱝ?
ᱦᱮᱸ ᱟᱞᱮ ᱦᱚᱞᱮ ᱪᱟᱥ ᱵᱟᱲᱟᱭ ᱜᱮᱭᱟ ᱱᱮᱛᱟᱨ ᱫᱤᱱ ᱫᱚ ᱡᱟᱹᱯᱩᱫ ᱫᱤᱱ ᱡᱟᱹᱯᱩᱫ ᱠᱟᱫᱟᱭ ᱛᱚ ᱟᱫᱚ ᱥᱚᱵᱽᱡᱤ ᱠᱚᱫᱚ ᱡᱷᱤᱸᱜᱜᱟ ᱠᱚ ᱠᱚᱨᱚᱞᱟ
ᱚᱱᱟ ᱠᱚᱜᱮ ᱪᱟᱥ ᱵᱟᱲᱟ ᱦᱩᱭᱩᱜ ᱠᱟᱱᱟ ᱦᱚᱛᱚᱫ ᱠᱚ ᱟᱲᱟᱜ ᱠᱚ ᱠᱟᱱᱸᱰᱷᱟ ᱠᱚ ᱦᱳᱭ ᱚᱱᱟ ᱠᱚᱜᱮ᱾
ᱚᱸ ᱟᱫᱚ ᱟᱯᱮ ᱥᱮᱫ ᱫᱚ ᱵᱟᱫ ᱵᱟᱯᱞᱟ ᱠᱚ ᱦᱩᱭ ᱵᱟᱲᱟᱜ ᱠᱟᱱᱟ ᱥᱮ ᱵᱟᱝᱟ ᱱᱤᱭᱟᱹ ᱟᱥᱟᱲ ᱵᱚᱸᱜᱟ ᱫᱤᱱ ᱨᱮᱦᱚᱸ ᱞᱚᱜᱱᱚ ᱠᱚ ᱢᱮᱱᱟᱜ ᱜᱮᱭᱟ, ᱢᱤᱢᱤᱫ ᱟᱞᱮᱥᱮᱫ ᱫᱚ ᱢᱤᱫᱴᱮᱱ ᱵᱟᱨᱭᱟ ᱵᱟᱯᱞᱟ ᱠᱚᱫᱚ ᱦᱩᱭ ᱵᱟᱲᱟᱜ ᱠᱟᱱ ᱜᱮᱭᱟ ᱡᱟᱦᱟᱸ ᱫᱚ ᱥᱟᱨ ᱥᱟᱹᱜᱩᱱ ᱵᱟᱯ ᱞᱟ ᱫᱚ ᱵᱟᱝ ᱨᱮᱦᱚᱸ ᱱᱚᱜᱼᱚᱭ ᱡᱟᱦᱟᱸᱭ ᱠᱚᱱᱰᱮᱞ ᱫᱚᱠᱚ ᱧᱟᱯᱟᱢ ᱟᱠᱟᱱᱟ ᱩᱱᱠᱩ᱾ ᱠᱚ ᱵᱟᱦᱟ ᱥᱟᱦᱟᱭᱮᱫ ᱠᱚᱣᱟ, ᱛᱚ ᱚᱱᱟᱜᱮ ᱚᱱᱠᱟ ᱦᱩᱭ ᱵᱟᱲᱟᱜ ᱠᱟᱱᱟ ᱥᱮ ᱵᱟᱝᱟ ᱟᱯᱮᱥᱮᱫ?
ᱦᱮᱸ ᱟᱞᱮ ᱥᱮᱫ ᱦᱩᱭ ᱵᱟᱲᱟᱜ ᱠᱟᱱ ᱜᱮᱭᱟ ᱥᱟᱨ ᱥᱟᱹᱜᱩᱱ ᱵᱟᱯᱞᱟ ᱠᱚᱦᱚᱸ ᱦᱩᱭ ᱵᱟᱲᱟᱜ ᱠᱟᱱ ᱜᱮᱭᱟ ᱱᱮᱛᱟᱨ ᱫᱚ ᱪᱟᱥ ᱫᱤᱱ ᱠᱟᱱᱟ ᱛᱚ ᱟᱨ ᱦᱩᱭᱩᱜ ᱠᱟᱱ ᱜᱮᱭᱟ ᱵᱟᱯᱞᱟ ᱠᱚᱦᱚᱸ ᱞᱚᱜᱚᱱ ᱜᱮ
ᱡᱮᱢᱚᱱ ᱟᱵᱚ ᱥᱟᱶᱛᱟ ᱨᱮᱢᱟ ᱟᱭᱢᱟ ᱞᱮᱠᱟᱱᱟᱜ ᱵᱟᱯᱞᱟ ᱠᱚ ᱢᱮᱱᱟᱜᱼᱟ ᱡᱮᱢᱚᱱ ᱥᱟᱨ ᱥᱟᱹᱜᱩᱱ ᱵᱟᱯᱞᱟ ᱠᱚᱸᱰᱮᱞ ᱧᱟᱯᱟᱢ ᱵᱟᱯᱞᱟ ᱜᱟᱨᱫᱤ ᱡᱟᱦᱟᱸᱣ ᱵᱟᱯᱞᱟ ᱟᱨᱦᱚᱸ ᱟᱨᱚ ᱟᱭᱢᱟ ᱵᱟᱯᱞᱟ ᱵᱟᱯᱞᱟ ᱠᱚ ᱢᱮᱱᱟᱜᱼᱟ ᱛᱚ ᱚᱱᱟ ᱠᱚ ᱢᱩᱫᱽᱨᱮ ᱟᱢ ᱫᱚ ᱚᱠᱟᱴᱟᱜ ᱵᱟᱯᱞᱟ ᱡᱟᱹᱥᱛᱤᱧ ᱠᱩᱥᱤᱭᱟᱜ ᱜᱮᱭᱟ
ᱤᱧᱟᱹᱜ ᱩᱭᱦᱟᱹᱨ ᱛᱮᱫᱚ ᱱᱟᱦᱟᱜ ᱤᱧ ᱫᱚ ᱥᱟᱨ ᱥᱟᱹᱜᱩᱱ ᱵᱟᱯ ᱵᱟᱯᱞᱟᱜᱮ ᱵᱷᱟᱜᱮᱧ ᱵᱩᱡᱷᱟᱹᱣᱟ ᱢᱟᱱᱮ ᱥᱟᱨ ᱥᱟᱹᱜᱩᱱ ᱵᱟᱯᱞᱟᱜᱤᱧ ᱠᱩᱥᱤᱭᱟᱜ ᱜᱮᱭᱟ
ᱦᱩᱸ
ᱥᱟᱨ ᱥᱟᱹᱜᱩᱱ ᱵᱟᱯᱞᱟ ᱦᱩᱭ ᱞᱮᱱᱠᱷᱟᱱ ᱠᱟᱹᱴᱤᱡ ᱵᱷᱟᱜᱤᱜᱼᱟ
ᱮᱱᱛᱮ ᱨᱮᱦᱚᱸ ᱱᱮᱛᱟᱨ ᱫᱚ ᱟᱵᱚ ᱠᱚᱸᱰᱮᱞ ᱧᱟᱯᱟᱢ ᱛᱮᱜᱮ ᱦᱟᱸᱜ ᱡᱟᱹᱥᱛᱤ ᱵᱟᱯᱞᱟ ᱧᱮᱞ ᱧᱟᱢᱚᱜ ᱠᱟᱱᱟ ᱟᱵᱚ ᱥᱟᱱᱛᱟᱲ ᱥᱚᱢᱟᱡᱽ ᱨᱮ ᱥᱮ ᱮᱴᱟᱜ ᱤᱭᱟᱹ ᱠᱚᱨᱮ ᱦᱚᱸ
ᱦᱮᱸ ᱟᱨ ᱟᱵᱚᱣᱟᱜ ᱡᱮᱢᱚᱱ ᱥᱟᱱᱛᱟᱲ ᱥᱟᱶᱛᱟ ᱨᱮ ᱢᱮᱱᱟᱜᱼᱟ ᱫᱟᱸᱥᱟᱭ ᱫᱟᱸᱥᱟᱭ ᱵᱚᱸᱜᱟ ᱠᱚ ᱫᱟᱸᱥᱟᱭ ᱫᱟᱸᱥᱟᱭ ᱮᱱᱮᱡ ᱠᱚ ᱪᱟᱞᱟᱜᱼᱟ ᱛᱚ ᱟᱯᱮ ᱥᱮᱫ ᱫᱚ ᱫᱟᱸᱥᱟᱭ ᱮᱱᱮᱡ ᱠᱚ ᱪᱟᱞᱟᱜᱼᱟ ᱥᱮ ᱵᱟᱝᱟ ᱟᱨ ᱡᱩᱫᱤ ᱛᱤ ᱠᱚ ᱪᱟᱞᱟᱜ ᱨᱮᱦᱚᱸ ᱚᱠᱟ ᱞᱮᱠᱟᱱᱟᱜ ᱥᱟᱯᱟᱵ ᱚᱠᱟ ᱞᱮᱠᱟᱱᱟᱜ ᱥᱟᱡᱽ ᱥᱤᱸᱜᱟᱹᱨᱟᱛᱮ ᱛᱮᱫ ᱠᱚᱢ ᱪᱟᱞᱟᱜᱼᱟ ᱛᱚ ᱚᱱᱟ ᱠᱟᱹᱡ ᱮᱢ ᱞᱟᱹᱭ ᱞᱮᱠᱷᱟᱱ ᱵᱷᱟᱜᱤ ᱠᱚᱜᱼᱟ
ᱫᱟᱸᱥᱟᱭ ᱫᱟᱬᱟᱱ ᱞᱟᱹᱭ ᱛᱮᱫᱚ ᱦᱟᱸᱜ ᱤᱧ ᱡᱚᱛ ᱴᱩᱠᱩᱧ ᱧᱮᱞ ᱠᱟᱜᱼᱟ ᱫᱟᱸᱥᱟᱭ ᱫᱟᱬᱟᱱ ᱫᱚ ᱩ ᱪᱟᱞᱟᱜ ᱟᱠᱚ ᱢᱟᱱᱮ ᱟᱹᱭᱩᱵ ᱵᱮᱲᱟ ᱪᱟᱞᱟᱜ ᱟᱠᱚ ᱵᱟᱵᱟ ᱵᱟᱵᱟ ᱦᱚᱲ ᱠᱚᱜᱮ ᱟᱨᱠᱤ ᱠᱩᱲᱤ ᱜᱤᱫᱽᱨᱟᱹ ᱟᱜ ᱥᱟᱡᱽ ᱥᱟᱯᱟᱯ ᱦᱚᱨᱚᱜ ᱠᱟᱛᱮᱫ ᱠᱚ ᱪᱟᱞᱟᱜ ᱜᱮᱭᱟ ᱢᱟᱱᱮ ᱩᱱᱟᱹᱜ ᱫᱚ ᱟᱞᱮ ᱥᱮᱫ ᱫᱚ ᱦᱟᱜ ᱫᱟᱸᱥᱟᱭ ᱫᱟᱸᱰᱟ ᱫᱚ ᱵᱟᱝ ᱦᱩᱭᱩᱜ ᱜᱮᱭᱟ ᱢᱟᱱᱮ ᱡᱷᱚᱛᱚ ᱦᱚᱲ ᱫᱚ ᱵᱟᱠᱚ ᱪᱟᱞᱟᱜ ᱜᱮᱭᱟ ᱟᱨᱠᱤ ᱠᱚᱢ ᱵᱮᱥᱤ ᱜᱮ ᱧᱮᱞ ᱧᱟᱢᱚᱜ ᱠᱟᱱᱟ ᱦᱟᱜ ᱚᱱᱟ ᱠᱚᱦᱚᱸ ᱵᱟᱹᱭ ᱵᱟᱹᱭᱛᱮ ᱦᱟᱹᱯᱤᱫ ᱤᱫᱤᱜ ᱠᱟᱱᱟ ᱦᱟᱸᱜ
ᱟᱞᱮ ᱥᱮᱱ ᱫᱚ ᱟᱨᱠᱤ ᱟᱫᱚ ᱟᱯᱮᱥᱮᱫ ᱜᱤ ᱪᱮᱫᱞᱮ ᱦᱩᱭᱩᱜᱼᱟ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱠᱚᱜᱼᱟ
ᱟᱞᱮ ᱥᱮᱫ ᱦᱚᱸ ᱫᱟᱸᱥᱟᱭ ᱫᱚ ᱫᱟᱸᱥᱟᱭ ᱵᱚᱸᱜᱟ ᱜᱮᱠᱚ ᱫᱟᱬᱟᱱᱟ ᱟᱨ ᱱᱚᱣᱟ ᱟᱵᱚᱣᱟᱜ ᱥᱟᱶᱛᱟ ᱨᱮᱢᱟ ᱢᱮᱱᱟᱜᱼᱟ ᱪᱮᱫᱟᱜ ᱫᱟᱸᱥᱟᱭ ᱫᱚ ᱥᱩᱠ ᱨᱮᱱᱟᱜ ᱦᱚᱸ ᱟᱨ ᱫᱩᱠ ᱨᱮᱱᱟᱜ ᱦᱚᱸ ᱡᱟᱦᱟᱸ ᱥᱩᱠ ᱨᱮᱱᱟᱜ ᱫᱚ ᱦᱩᱭᱩᱜ ᱠᱟᱱᱟ ᱡᱟᱦᱟᱸᱭ ᱩᱱᱠᱩ ᱵᱷᱩᱭᱟᱹᱝ ᱜᱩᱨᱩ ᱠᱚᱠᱚ ᱛᱟᱦᱮᱸ ᱠᱟᱱᱟ ᱩᱱᱝᱠᱩ ᱠᱚ ᱥᱟᱨᱦᱟᱣ ᱠᱚ ᱪᱟᱞᱟᱜ ᱠᱟᱱᱟ ᱟᱨ ᱚᱠᱟ ᱫᱩᱠ ᱨᱮᱱᱟᱜ ᱚᱱᱟ ᱫᱚ ᱟᱵᱚᱨᱮᱱ ᱟᱭᱱᱚᱢ ᱟᱨ ᱠᱟᱸᱡᱚᱞ ᱠᱤᱱ ᱟᱫ ᱟᱠᱟᱱᱟ ᱤᱭᱟᱹ ᱠᱚᱠᱚ ᱟᱨᱡᱚ ᱠᱚᱠᱚ ᱠᱩᱢᱵᱽᱲᱩ ᱟᱠᱟᱫ ᱠᱚᱛᱟ ᱵᱚᱱᱟ ᱞᱟᱹᱭᱟᱠᱚ ᱩᱱᱠᱩ ᱯᱟᱱᱛᱮ ᱞᱟᱹᱜᱤᱫ ᱜᱮ ᱫᱟᱸᱥᱟᱭ ᱫᱚᱠᱚ ᱫᱟᱬᱟᱱᱟ ᱟᱨ ᱫᱟᱸᱥᱟᱭ ᱫᱟᱬᱟ ᱨᱮᱱᱟᱜ ᱦᱚᱨᱚᱜ ᱵᱟᱸᱫᱮ ᱫᱚ ᱦᱩᱭᱩᱜ ᱠᱟᱱᱟ ᱛᱤᱨᱞᱟᱹ ᱠᱚᱣᱟᱜ ᱡᱟᱦᱟᱸ ᱛᱤᱱᱟᱹᱜ ᱦᱚᱨᱚᱜ ᱵᱟᱸᱫᱮ ᱥᱟᱹᱲᱤ ᱥᱟᱭᱟ ᱵᱮᱞᱟᱣᱩᱡ ᱚᱱᱟ ᱠᱚ ᱟᱨ ᱚᱱᱟ ᱥᱟᱶᱛᱮ ᱥᱟᱯᱟᱯ ᱠᱚᱫᱚ ᱛᱟᱦᱮᱸ ᱛᱟᱦᱮᱱᱟ ᱵᱷᱩᱣᱟᱹᱝ ᱢᱤᱢᱤᱫ ᱥᱮᱫ ᱫᱚ ᱛᱩᱢᱫᱟᱜ ᱴᱟᱢᱟᱠ ᱜᱮᱠᱚ ᱵᱮᱵᱚᱦᱟᱨ ᱜᱮᱭᱟ ᱟᱨ ᱢᱤᱢᱤᱫ ᱥᱮᱫ ᱫᱚ ᱵᱷᱩᱭᱟᱹᱝ ᱠᱚᱨᱛᱟᱞ ᱜᱷᱚᱱᱴᱟ ᱛᱤ ᱟᱨᱦ ᱮᱢᱟᱱ ᱮᱢᱟᱱ
ᱦᱸ ᱚ ᱟᱨ ᱟᱨ ᱞᱟᱹᱭᱫᱟᱹᱧ ᱱᱚᱜᱼᱚᱭ ᱛᱚ ᱦᱟᱸᱜ ᱟᱵᱚ ᱪᱮᱫ ᱠᱚ ᱞᱟᱹᱭᱟ ᱫᱩᱨᱜᱟ ᱯᱩᱡᱟᱹ ᱠᱚᱦᱚᱸ ᱥᱮᱴᱮᱨ ᱦᱤᱡᱩᱜ ᱠᱟᱱᱟ ᱠᱟᱱᱟ ᱟᱫᱚ ᱫᱩᱨᱜᱟᱹ ᱯᱩᱡᱟᱹ ᱪᱟᱞᱟᱣ ᱨᱮ ᱟᱵᱚ ᱟᱵᱚᱣᱟᱜ ᱫᱚ ᱛᱚ ᱫᱩᱨᱜᱟᱹ ᱯᱩᱡᱟᱹ ᱫᱚ ᱟᱵᱚ ᱥᱟᱱᱛᱟᱲ ᱥᱚᱢᱟᱡᱽ ᱨᱮᱭᱟᱜ ᱵᱟᱝ ᱠᱟᱱᱟ ᱟᱫᱚ ᱚᱱᱟ ᱫᱚ ᱢᱟᱱᱮ ᱫᱤᱠᱩ ᱠᱚᱣᱟᱜ ᱠᱟᱱᱟ ᱟᱨᱠᱤ ᱟᱵᱚ ᱥᱟᱱᱛᱟᱲ ᱥᱚᱢᱟᱡᱽ ᱮᱱᱛᱮ ᱨᱮᱦᱚᱸ ᱵᱚᱱ ᱪᱟᱞᱟᱜ ᱠᱟᱱᱟ ᱠᱟᱱ ᱜᱮᱭᱟ ᱟᱵᱚ ᱥᱟᱱᱛᱟᱲ ᱦᱚᱲ ᱠᱚ ᱚᱱᱟ ᱵᱟᱨᱮᱛᱮ ᱪᱮᱫ ᱮᱢ ᱞᱟᱹᱭᱟ ᱡᱚᱫᱤᱢ ᱵᱟᱲᱟᱭ ᱠᱷᱟᱡ ᱠᱟᱹᱴᱤᱡ ᱞᱟᱹᱭ ᱥᱚᱫᱚᱨᱟᱹᱧ ᱢᱮ
ᱦᱮᱸ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱡᱮ ᱫᱩᱨᱜᱟᱹ ᱯᱩᱡᱟᱹ ᱫᱚ ᱟᱵᱚᱣᱟᱜ ᱫᱚ ᱵᱟᱝ ᱠᱟᱱᱟ ᱱᱚᱣᱟ ᱫᱚ ᱫᱤᱠᱩ ᱠᱚᱣᱟᱜ ᱠᱟᱱᱟ ᱠᱤᱱᱛᱩ ᱱᱟᱦᱟᱜ ᱡᱩᱜᱽ ᱨᱮ ᱧᱮᱞᱚᱜ ᱠᱟᱱᱟ ᱡᱮ ᱟᱵᱚ ᱥᱟᱱᱛᱟᱲ ᱦᱚᱲ ᱠᱚ ᱚᱱᱟ ᱨᱮᱠᱚ ᱥᱮᱞᱮᱫᱚᱜ ᱠᱟᱱᱟ ᱥᱮ ᱚᱱᱟ ᱯᱩᱡᱟᱹ ᱠᱚᱨᱮ ᱠᱚ ᱥᱮᱱᱚᱜ ᱠᱟᱱᱟ ᱱᱚᱣᱟ ᱫᱚ ᱵᱷᱟᱜᱤ ᱫᱚ ᱵᱟᱝ ᱠᱟᱱᱟ ᱪᱮᱫᱟᱜ ᱥᱮ ᱥᱮ ᱚᱱᱟᱫᱚ ᱟᱵᱚᱣᱟᱜ ᱯᱩᱡᱟᱹ ᱦᱚᱸ ᱵᱟᱝ ᱠᱟᱱᱟ ᱟᱵᱚᱣᱟᱜ ᱥᱟᱶᱛᱟ ᱨᱮᱦᱚᱸ ᱵᱟᱹᱱᱩᱜᱼᱟ ᱟᱨ ᱞᱟᱹᱭᱟᱠᱚ ᱡᱟᱦᱟᱸᱭ ᱩᱱᱤ ᱫᱮᱵᱤ ᱫᱩᱨᱜᱟ ᱢᱮᱱᱟᱭᱟ ᱩᱱᱤ ᱫᱚ ᱟᱵᱚᱭᱤᱡ ᱡᱟᱦᱟᱸᱭ ᱦᱩᱫᱩᱲᱼᱫᱩᱨᱜᱟᱹᱭ ᱛᱟᱦᱮᱸ ᱠᱟᱱᱟᱭ ᱩᱱᱤ ᱢᱟᱱᱮ ᱜᱚᱡ ᱞᱮᱫᱮᱭᱟᱭ ᱛᱚ ᱚᱱᱟ ᱤᱫᱤ ᱠᱟᱛᱮ ᱟᱵᱚ ᱫᱚ ᱵᱤᱵᱟᱹᱫᱽ ᱜᱮᱭᱟᱵᱚᱱ ᱛᱚ ᱚᱱᱟᱜᱮ ᱡᱮ ᱟᱵᱚ ᱫᱚ ᱚᱱᱟ ᱫᱚ ᱪᱟᱞᱟᱣ ᱫᱚ ᱞᱟᱹᱠᱛᱤ ᱵᱟᱝ ᱠᱟᱱᱟ ᱡᱟᱦᱟᱸᱭ ᱪᱟᱞᱟᱜᱼᱟ ᱩᱱᱤ ᱫᱚ ᱟᱫᱚ ᱪᱮᱫ ᱟᱵᱚᱣᱟᱜ ᱥᱟᱶᱛᱟ ᱨᱮᱱᱟᱜ ᱟᱹᱨᱤᱪᱟᱹᱞᱤ ᱠᱚᱜᱮ ᱦᱤᱲᱤᱧ ᱮᱫᱟᱭ ᱵᱟᱝ ᱪᱟᱞᱟᱜ ᱜᱮ ᱫᱚᱨᱠᱟᱨ
ᱦᱮᱸ ᱮᱱᱛᱮ ᱨᱮᱦᱚᱸ ᱵᱚᱱ ᱪᱟᱞᱟᱜ ᱠᱟᱱ ᱜᱮᱭᱟ ᱦᱟᱸᱜ ᱟᱞᱮ ᱥᱮᱫ ᱦᱚᱸ ᱪᱟᱞᱟᱣ ᱫᱚ ᱪᱟᱞᱟᱣ ᱵᱟᱲᱟᱜ ᱠᱟᱱ ᱜᱮᱭᱟ ᱚ ᱤᱧᱟᱹᱜ ᱞᱟᱹᱭ ᱛᱮᱫᱚ ᱦᱟᱸᱜ ᱚᱱᱟ ᱫᱚ ᱩᱱᱟᱹᱜ ᱵᱷᱟᱜᱤ ᱫᱚ ᱵᱟᱝ ᱠᱟᱱᱟ ᱠᱤᱱᱛᱩ ᱟᱵᱚ ᱫᱚ ᱥᱟᱱᱛᱟᱲ ᱦᱚᱲ ᱠᱟᱱᱟᱵᱚᱱ ᱚᱱᱟᱠᱚ ᱵᱟᱫ ᱠᱟᱛᱮ ᱫᱚ ᱚᱱᱟ ᱠᱚᱨᱮ ᱪᱟᱞᱟᱜ ᱫᱚ ᱩᱪᱤᱛ ᱫᱚ ᱵᱟᱝ ᱠᱟᱱ ᱛᱟᱵᱚᱱᱟ ᱮᱱᱛᱮ ᱨᱮᱦᱚᱸ ᱵᱚᱱ ᱪᱟᱞᱟᱜ ᱠᱟᱱ ᱜᱮᱭᱟ ᱦᱟᱸᱜ
ᱦᱮᱸ ᱟᱨ ᱱᱤᱛᱚᱜ ᱢᱟ ᱚᱱᱟ ᱠᱚᱜᱮ ᱵᱮᱥᱤ ᱟᱵᱚᱣᱟᱜ ᱢᱟᱱᱮ ᱥᱟᱶᱛᱟ ᱨᱮ ᱦᱤᱡᱩᱜ ᱠᱟᱱᱟ ᱵᱮᱥᱤ ᱫᱤᱠᱩ ᱠᱚᱣᱟᱜ ᱡᱮᱢᱚᱱ ᱟᱵᱚ ᱥᱟᱱᱛᱟᱲ ᱦᱚᱲ ᱠᱚ ᱪᱟᱞᱟᱜ ᱠᱟᱱᱟ ᱠᱚ ᱚᱱᱟ ᱢᱚᱱᱫᱤᱨ ᱠᱚ ᱯᱩᱡᱟᱹ ᱮᱢ ᱟᱵᱚᱣᱟᱜ ᱡᱟᱦᱟᱸ ᱡᱟᱦᱮᱨ ᱜᱟᱲ ᱚᱸᱰᱮ ᱫᱚ ᱵᱟᱠᱚ ᱥᱮᱞᱮᱫᱚᱜ ᱠᱟᱱᱟ ᱵᱟᱦᱟ ᱮᱱᱮᱡ ᱠᱚᱨᱮ ᱦᱚᱸ ᱵᱟᱠᱚ ᱪᱟᱞᱟᱜ ᱠᱟᱱᱟ ᱢᱟᱜ ᱢᱚᱬᱮ ᱠᱚᱨᱮ ᱦᱚᱸ ᱵᱟᱝ
ᱦᱩᱸ
ᱛᱚ ᱱᱚᱣᱟ ᱤᱫᱤ ᱠᱟᱛᱮ ᱟᱢᱟᱜ ᱪᱮᱫ ᱞᱮ ᱢᱮ ᱟᱢᱟᱜ
ᱤᱧᱟᱹᱜ ᱞᱟᱹᱭ ᱛᱮᱫᱚᱜ ᱦᱩᱭᱩᱜ ᱠᱟᱱᱟ ᱡᱮ ᱢᱚᱱᱫᱤᱨ ᱠᱚᱨᱮ ᱪᱟᱞᱟᱣ ᱫᱚ ᱩᱪᱤᱛ ᱫᱚ ᱵᱟᱝ ᱠᱟᱱᱟ ᱟᱵᱚ ᱫᱚ ᱟᱵᱚᱨᱮᱱ ᱵᱚᱸᱜᱟ ᱠᱚᱫᱚ ᱟᱨᱠᱤ ᱡᱟᱦᱮᱨ ᱠᱚᱨᱮ ᱜᱮ ᱢᱮᱱᱟᱜ ᱟᱠᱟᱫ ᱠᱚᱣᱟ᱾ ᱢᱚᱱᱫᱤᱨ ᱵᱟᱝ ᱪᱟᱞᱟᱣ ᱠᱟᱛᱮ ᱡᱚᱫᱤ ᱩᱢᱻ ᱟᱵᱚᱣᱟᱜ ᱥᱟᱱᱛᱟᱲ ᱟᱹᱨᱤᱪᱟᱹᱞᱤ ᱞᱮᱠᱟᱛᱮ ᱡᱩᱫᱤ ᱟᱵᱚᱣᱟᱜ ᱟᱵᱚᱨᱮᱱ ᱵᱚᱸᱜᱟ ᱠᱚᱫᱚ ᱟᱵᱚ ᱢᱟᱱᱮ ᱡᱟᱦᱮᱨ ᱠᱚᱨᱮ ᱜᱮᱵᱚᱱ ᱵᱚᱸᱜᱟ ᱵᱩᱨᱩ ᱠᱚ ᱠᱷᱟᱱ ᱵᱷᱟᱹᱜᱤ ᱠᱚᱜᱼᱟ᱾
ᱦᱮᱸ ᱢᱮᱱᱠᱷᱟᱱ ᱚᱱᱟ ᱠᱚ
ᱢᱟᱱᱮ ᱤᱭᱟᱹ ᱞᱟᱹᱜᱤᱫ ᱛᱚ ᱥᱟᱦᱟ ᱞᱟᱹᱜᱤᱜ ᱟᱵᱚ ᱡᱩᱢᱤᱫ ᱛᱮ ᱦᱩᱭ ᱟᱵᱚᱱᱟ ᱠᱤᱱᱛᱩ ᱟᱵᱚ ᱢᱟ ᱮ ᱱᱤᱛᱚᱜ ᱡᱟᱦᱟᱸ ᱧᱮᱞᱚᱜ ᱠᱟᱱᱟ ᱡᱩᱢᱤᱫ ᱛᱮᱢᱟ ᱚᱠᱚᱭ ᱦᱚᱸ ᱵᱟᱹᱱᱩᱜ ᱵᱚᱱᱟ ᱟᱨ ᱡᱩᱢᱤᱫ ᱞᱟᱹᱜᱤᱫ ᱫᱚ ᱚᱝᱠᱟ ᱱᱤᱡᱮᱨᱟᱜ ᱟᱭᱳ ᱟᱲᱟᱝ ᱛᱮᱦᱚᱸ ᱨᱚᱲ ᱦᱩᱭᱩᱜᱼᱟ᱾ ᱟᱨ ᱟᱭᱳ ᱟᱲᱟᱝ ᱛᱮᱦᱚᱸ ᱥᱮᱪᱮᱫ ᱦᱩᱭᱩᱜᱼᱟ ᱚᱞᱪᱤᱠᱤ ᱛᱮ ᱯᱟᱲᱦᱟᱣ ᱦᱩᱭᱩᱜᱼᱟ᱾ ᱮᱱᱠᱷᱟᱱ ᱚᱱᱟᱫᱚ ᱢᱟ ᱵᱮᱥᱤᱨ ᱵᱷᱟᱜᱽ ᱦᱚᱲ ᱜᱮ ᱩᱝᱠᱩ ᱫᱚ ᱮᱸ ᱫᱤᱠᱩ ᱛᱮ ᱥᱮ ᱵᱮᱝ ᱵᱟᱝᱞᱟ ᱠᱚᱛᱮ ᱠᱚ ᱚᱞ ᱯᱟᱲᱦᱟᱜ ᱠᱟᱱᱟ᱾
ᱦᱮᱸ ᱟᱭᱰᱤ ᱟᱢ
ᱤᱧ ᱛᱚ ᱤᱧᱟᱹᱜ ᱞᱟᱹᱭ ᱞᱮᱠᱟ ᱛᱮᱫᱚ ᱦᱩᱭᱩᱜ ᱠᱟᱱᱟ ᱚᱞᱪᱤᱠᱤ ᱫᱚ ᱟᱵᱚᱣᱟᱜ ᱟᱭᱳ ᱟᱲᱟᱝ ᱠᱟᱱᱟ ᱱᱚᱣᱟ ᱛᱮᱜᱮ ᱟᱵᱚ ᱡᱚᱛᱚ ᱦᱚᱲ ᱵᱚᱱ ᱯᱟᱲᱦᱟᱣ ᱞᱮᱱᱠᱷᱟᱱ ᱵᱷᱟᱜᱤᱜᱼᱟ᱾
ᱦᱮᱸ
ᱡᱟᱱᱟᱢ ᱨᱚᱲᱛᱮᱢ ᱯᱟᱲᱦᱟᱣ ᱞᱮᱱᱠᱷᱟᱱ ᱛᱤᱱᱟᱹᱜ ᱢᱚᱸᱡᱽ᱾
ᱦᱮᱸ ᱱᱚᱣᱟ ᱫᱚ ᱟᱹᱰᱤ ᱥᱟᱹᱨᱤ ᱠᱟᱛᱷᱟ ᱜᱮᱢ ᱞᱟᱹᱭ ᱠᱮᱫᱟ ᱡᱟᱱᱟᱢ ᱟᱲᱟᱝ ᱞᱮᱠᱟᱱ ᱟᱲᱟᱝ ᱫᱚ ᱚᱠᱟ ᱨᱮᱦᱚᱸ ᱵᱟᱹᱱᱩᱜᱼᱟ᱾ ᱡᱮᱦᱮᱛᱩ ᱱᱚᱣᱟ ᱫᱚ ᱟᱵᱚᱣᱟᱜ ᱟᱭᱳ ᱟᱲᱟᱝ ᱠᱟᱱᱟ ᱟᱨ ᱱᱚᱣᱟᱛᱮ ᱡᱩᱫᱤ ᱵᱟᱵᱚᱱ ᱚᱞ ᱯᱟᱲᱦᱟᱜᱼᱟ ᱛᱟᱦᱚᱞᱮ ᱟᱵᱚᱣᱟᱜ ᱥᱤᱠᱷᱱᱟᱹᱛ ᱛᱚ ᱡᱟᱦᱟᱸ ᱟᱵᱚ ᱵᱚᱱ ᱟᱨᱡᱟᱣᱫᱟ ᱚᱱᱟ ᱫᱚ ᱵᱮᱠᱟᱨ ᱜᱮᱭᱟ ᱟᱨ ᱱᱟᱦᱟᱜ ᱡᱩᱜᱽ ᱨᱮ ᱧᱮᱞᱚᱜ ᱚᱱᱟ ᱡᱮ ᱱᱤᱡᱮᱨᱟᱜ ᱟᱭᱳ ᱟᱲᱟᱝ ᱛᱮ ᱨᱚᱲ ᱠᱚᱦᱚᱸ ᱠᱚ ᱞᱟᱡᱟᱜ ᱠᱟᱱᱟ᱾
ᱦᱮᱸ ᱵᱟᱝᱞᱟ ᱯᱟᱹᱨᱤᱥ ᱛᱮᱜᱮ ᱡᱟᱹᱥᱛᱤ ᱠᱚ ᱡᱟᱹᱥᱛᱤ ᱜᱮ ᱠᱚ ᱨᱚᱲᱫᱟ᱾ ᱤᱧᱟᱹᱜ ᱢᱚᱱᱮ ᱛᱮᱫᱚ ᱦᱩᱭᱩᱜ ᱠᱟᱱᱟ ᱡᱮ ᱟᱵᱚ ᱫᱚ ᱟᱸ ᱢᱟᱱᱮ ᱵᱟᱡᱟᱨ ᱨᱮ ᱦᱩᱭᱮᱱ ᱟᱛᱩ ᱴᱚᱞᱟᱮ ᱦᱩᱭᱮᱱ ᱟᱵᱚ ᱫᱚ ᱡᱟᱦᱟᱱ ᱟᱭᱳ ᱟᱲᱟᱝ ᱛᱮ ᱨᱚᱲ ᱜᱮ ᱵᱷᱟᱜᱮᱭᱟ᱾
ᱦᱮᱸ ᱟᱨ ᱱᱚᱜᱼᱚᱭ ᱦᱚᱨᱚᱜ ᱵᱟᱸᱫᱮ ᱦᱚᱸ ᱟᱵᱚᱣᱟᱜ ᱡᱟᱦᱟᱸ ᱚᱸ ᱥᱟᱯ ᱴᱟ ᱵᱟᱸᱫᱮ ᱢᱮᱱᱟᱜᱼᱟ ᱟᱵᱚᱣᱟᱜ ᱥᱟᱱᱛᱟᱲ ᱤᱭᱟᱹᱨᱮ
ᱚᱱᱟ ᱠᱚᱦᱚᱸ ᱱᱤᱛᱚᱜ ᱫᱚ ᱤᱱᱟᱹᱜ ᱴᱟᱜ ᱵᱟᱝ ᱠᱚ ᱵᱟᱸᱫᱮᱜ ᱠᱟᱱᱟ᱾ ᱡᱟᱦᱟᱸ ᱫᱚ ᱱᱚᱜᱼᱚᱭ ᱫᱤᱠᱩ ᱠᱚᱣᱟᱜ ᱵᱟᱸᱫᱮ ᱥᱮ ᱮᱴᱟᱜ ᱯᱟᱹᱨᱤᱥ ᱠᱚᱟᱜ ᱵᱟᱸᱫᱮ ᱚᱱᱟᱜᱮ ᱟᱵᱚᱣᱟᱜ ᱵᱮᱥᱤ ᱡᱟᱹᱥᱛᱤ ᱪᱚᱞ ᱠᱟᱱᱟ ᱟᱨ ᱱᱚᱜᱼᱚᱭ ᱱᱤᱛᱚᱜ ᱵᱟᱯ ᱯᱞᱟ ᱠᱚᱨᱮ ᱦᱚᱸ ᱧᱮᱞᱚᱜ ᱠᱟᱱᱟ ᱡᱟᱦᱟᱸ ᱫᱚ ᱥᱤᱸᱫᱩᱨ ᱥᱟᱹᱲᱤ ᱮ ᱢᱟᱱᱮ ᱡᱚᱠᱷᱚᱱ ᱟᱠᱚᱣᱟᱜ ᱵᱟᱯᱞᱟ ᱛᱟᱭᱱᱚᱢ ᱨᱮᱱᱟᱜ ᱠᱟᱹᱢᱤ ᱦᱚᱨᱟ ᱠᱚ ᱡᱟᱦᱟᱸ ᱢᱮᱱᱟᱜᱼᱟ ᱩᱱ ᱚᱠᱛᱚ ᱚᱱᱟ ᱵᱟᱠᱚ ᱵᱟᱸᱫᱮ ᱮᱫᱟ᱾
ᱚᱸ
ᱚᱱᱟ ᱤᱫᱤ ᱠᱟᱛᱮ ᱦᱚᱸ ᱟᱵᱚᱣᱟᱜ
ᱵᱟᱯᱞᱟ ᱨᱮᱦᱚᱸ ᱥᱤᱸᱫᱩᱨ ᱞᱩᱜᱽᱲᱤ ᱵᱟ ᱵᱟᱝ ᱠᱟᱛᱮ ᱦᱚᱸ ᱵᱮᱱᱟᱨᱥᱤ ᱥᱟᱹᱲᱤ ᱠᱚᱜᱮ ᱡᱟᱹᱥᱛᱤ ᱠᱚ ᱵᱮᱯᱟᱨᱫᱟ ᱤᱧᱟᱹᱜ ᱞᱟᱹᱭ ᱞᱮᱠᱟ ᱛᱮᱫᱚ ᱦᱩᱭᱩᱜ ᱠᱟᱱᱟ ᱥᱤᱸᱫᱩᱨ ᱞᱩᱜᱽᱲᱤ ᱜᱮ ᱵᱮᱵᱷᱟᱨ ᱞᱮᱠᱷᱟᱱ ᱫᱚ ᱵᱷᱟᱹᱜᱮ ᱠᱚᱜᱼᱟ᱾
ᱦᱚᱸ ᱟᱨ ᱱᱚᱜᱼᱚᱭ ᱟᱵᱚᱣᱟᱜ ᱡᱮ ᱥᱟᱶᱛᱟ ᱨᱮᱢᱟ ᱵᱟᱝ ᱛᱟᱦᱮᱸ ᱠᱟᱱᱟ ᱵᱟᱯ ᱵᱟᱯᱞᱟᱜ ᱚᱠᱛᱚ ᱠᱩᱲᱤ ᱜᱤᱫᱽᱨᱟᱹ ᱚᱲᱟᱜ ᱠᱷᱚᱱᱟᱜᱟᱱᱟᱜ ᱡᱤᱱᱤᱥ ᱠᱚᱠᱚ ᱮᱢᱢᱟ ᱢᱮᱱᱠᱷᱟᱱ ᱱᱤᱛᱚᱜ ᱱᱟᱦᱟᱜ ᱚᱠᱛᱚ ᱨᱮ ᱧᱮᱞᱚᱜ ᱠᱟᱱᱟ᱾ ᱡᱮ ᱚᱱᱟ ᱦᱚᱸᱠᱚ ᱮᱢ ᱮᱫᱟ ᱢᱮᱱᱛᱮ
ᱦ ᱡᱟᱦᱟᱸᱭ ᱡᱟᱦᱟᱸᱭ ᱡᱚᱫᱤ ᱨᱮᱸᱜᱮᱡ ᱚᱨᱮᱡ ᱦᱚᱲ ᱠᱚᱣᱟᱜ ᱛᱚ ᱚᱱᱟ ᱛᱚ ᱩᱱᱟᱹᱜ ᱯᱚᱭᱥᱟ ᱠᱟᱹᱣᱰᱤ ᱠᱚᱦᱚᱸ ᱴᱟᱠᱟ ᱯᱚᱭᱥᱟ ᱠᱚᱦᱚᱸ ᱵᱟᱹᱱᱩᱜᱼᱟ᱾ ᱟᱫᱚ ᱩᱱᱠᱩ ᱪᱮᱠᱟ ᱠᱟᱛᱮ ᱠᱚ ᱮᱢᱟ ᱠᱚᱣᱟ ᱨᱮᱸᱜᱮᱡ ᱚᱨᱮᱡ ᱦᱚᱲᱟᱜ ᱦᱚᱸ ᱠᱷᱩᱵ ᱜᱮ ᱫᱚᱨᱠᱟᱨ
ᱚᱱᱟ ᱜᱮᱛᱚ ᱢᱮᱱᱠᱷᱟᱱ ᱚᱱᱟ ᱠᱚ ᱥᱟᱦᱟ ᱞᱟᱹᱜᱤᱫ ᱟᱵᱚ ᱪᱮᱫ ᱪᱤᱠᱟ ᱦᱩᱭᱩᱜ ᱛᱟᱵᱚᱱᱟ ᱟᱢ ᱢᱮᱱᱛᱮᱢ ᱢᱚᱱᱮ ᱭᱮᱫᱟ
ᱚᱱᱟ ᱚᱱᱟ ᱫᱚ ᱤᱧᱟᱹᱜ ᱞᱟᱹᱭ ᱞᱮᱠᱟ ᱛᱮᱫᱚ ᱦᱩᱭᱩᱜ ᱠᱟᱱᱟ ᱚᱱᱟ ᱵᱟᱯᱞᱟ ᱨᱮ ᱡᱟᱦᱟᱸ ᱛᱤᱱᱟᱹᱜ ᱮᱢ ᱞᱟᱹᱠᱛᱤ ᱚᱱᱟ ᱴᱮᱵᱤᱞ ᱠᱚ